ᱦᱮ ᱦᱮᱞᱳ ᱜᱚᱢᱠᱮ
ᱦᱮᱞᱳ
ᱦᱮᱞᱳ ᱚᱱᱠᱟ ᱟᱤᱧ ᱨᱚᱲ ᱟᱡᱚᱢᱚᱜ ᱠᱟᱱᱟ ᱞᱟᱹᱭᱮᱫᱼᱟᱞᱤᱧ
ᱦᱮᱸ ᱨᱚᱲ ᱧᱟᱢᱚᱜᱼᱼᱠᱟᱱ ᱛᱟᱵᱮᱱᱟ
ᱦᱚᱸ ᱟᱹᱵᱤᱱ ᱠᱟᱹᱴᱤᱡ ᱡᱳᱨ ᱧᱚᱜ ᱵᱤᱱ ᱨᱚᱲ ᱠᱷᱟᱡ ᱫᱚ ᱟᱹᱰᱤ ᱢᱚᱡᱚᱜᱼᱟ ᱟᱨ ᱡᱳᱨ ᱧᱚᱜ ᱨᱚᱲ ᱵᱤᱱ
ᱟᱪᱷᱟ ᱦᱮᱸ ᱡᱳᱨ ᱧᱚᱜ ᱜᱮᱞᱤᱧ ᱨᱚᱲᱮᱫᱼᱟ
ᱦᱮ ᱟᱛᱮ ᱱᱤᱛᱚᱜ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱜᱮ ᱵᱟᱝ ᱱᱤᱛ ᱢᱟ ᱫᱩᱲᱩᱵ ᱦᱩᱭ ᱟᱠᱟᱱᱟ ᱚᱲᱟᱜ ᱠᱚᱨᱮ ᱜᱮ᱾ ᱟᱵᱮᱱ ᱫᱚ ᱪᱮᱫ ᱵᱮᱱ ᱪᱤᱠᱟᱹᱭᱮᱫ ᱛᱮ?
ᱟᱞᱤ ᱚᱱᱟ ᱦᱚᱸ ᱞᱟᱹᱭᱮᱫᱼᱟᱞᱤᱧ ᱟᱹᱞᱤᱧ ᱱᱤᱛ ᱫᱚ ᱱᱟᱦᱟᱜ ᱵᱟᱹᱫᱽ ᱵᱟᱭᱦᱟᱲ ᱥᱮᱫ ᱨᱮᱜᱮ ᱢᱮᱱᱟᱜ ᱦᱳᱭ ᱪᱮᱫᱟᱜ ᱜᱤ ᱦᱚᱞ ᱢᱟᱫᱷᱮᱨ ᱫᱟᱜ ᱡᱟᱹᱲᱤ ᱥᱮᱫ ᱟᱞᱮ ᱥᱮᱫ ᱮᱱᱠᱷᱟᱱ ᱫᱩᱲᱩᱵ ᱵᱟᱲᱟ ᱦᱩᱭᱱᱟ ᱵᱟᱹᱫᱽ ᱥᱮᱫ ᱨᱮᱜᱮ ᱟᱨ ᱱᱤᱛᱚᱜ ᱱᱟ ᱡᱷᱤᱯᱤᱨ ᱡᱷᱤᱯᱤᱨ ᱫᱟᱜ ᱡᱟᱹᱲᱤᱭᱼᱟ ᱮᱱᱠᱷᱟᱱ ᱫᱚ ᱫᱩᱲᱩᱵ ᱚᱱᱛᱮᱱᱟᱜ ᱫᱩᱲᱩᱵ ᱦᱩᱭ ᱠᱟᱱᱟ ᱱᱟᱜ
ᱟᱪᱷᱟ ᱟᱪᱷᱟ ᱪᱷᱟ ᱟᱪᱷᱟ ᱵᱟᱫᱽ ᱠᱷᱮᱛ ᱥᱮᱱ ᱨᱮᱫᱚ ᱪᱮᱬᱮ ᱠᱚᱠᱚ ᱨᱟᱜ ᱵᱟᱲᱟᱭᱮᱫᱼᱟ ᱥᱮ ᱵᱟᱝ ᱟᱸᱡᱚᱢᱮᱫᱼᱟ ᱵᱮᱱ?
ᱦᱚᱸ ᱪᱮᱫ? ᱪᱮᱫᱵ ᱤᱱ ᱞᱟᱹᱭᱮᱫᱼᱟ?
ᱢᱮᱱᱮᱫᱼᱟ ᱞᱤᱧ ᱟᱯᱮᱭᱟᱜ ᱚᱱᱛᱮ ᱵᱟᱫᱽᱠᱷᱮᱛ ᱠᱚᱨᱮ ᱴᱟᱺᱰᱤ ᱜᱚᱰᱟ ᱠᱚᱨᱮᱮᱫ ᱫᱟᱨᱮ ᱠᱚᱨᱮ ᱪᱮᱬᱮ ᱪᱤᱠᱨᱩᱯ ᱠᱚᱫᱚ ᱢᱮᱱᱟᱜ ᱠᱚᱣᱟ? ᱠᱚᱣᱟ ᱥᱮ ᱵᱟᱹᱱᱩᱜ ᱠᱚᱣᱟ
ᱦᱚᱸ ᱟᱞᱮ ᱵᱟᱹᱫ ᱨᱮ ᱪᱮᱬᱮ ᱪᱤᱯᱲᱤ ᱠᱚᱫᱚ ᱢᱮᱱᱟᱜ ᱠᱚᱜᱮᱭᱟ ᱟᱨ ᱱᱤᱛ ᱚᱱᱟ ᱵᱟᱹᱫᱽ ᱵᱟᱹᱭᱦᱟᱹᱲ ᱨᱮᱱᱟᱜ ᱠᱟᱹᱢᱤ ᱦᱩᱭᱩᱜ ᱠᱟᱱᱟ ᱟᱫᱚ ᱤᱧ ᱫᱟᱜ ᱥᱮᱱ ᱨᱰ ᱵᱟᱝ ᱟᱹᱜᱩ ᱦᱩᱭ ᱠᱟᱱᱟ ᱮᱱᱠᱟᱟᱱ ᱫᱚ ᱱᱤᱛᱚᱜ ᱫᱚ ᱫᱩᱲᱩᱵ ᱦᱩᱭ ᱟᱠᱟᱱᱟ ᱵᱚᱨᱥᱟ ᱛᱮ ᱵᱟᱝ ᱟᱹᱜᱩ ᱠᱟᱛᱮᱫ ᱪᱟᱛᱚᱢ ᱟᱛᱮᱫ ᱫᱚ ᱫᱩᱲᱩᱵ ᱦᱩᱭ ᱟᱠᱟᱱᱟ ᱟᱨ ᱠᱟᱹᱲᱢᱤ ᱠᱚ ᱟᱨ ᱢᱟ ᱢᱟ ᱛᱟᱠᱚᱱᱟᱜ ᱠᱟᱹᱢᱤ ᱟᱠᱚ ᱜᱩᱝᱜᱩ ᱟᱛᱮᱫᱱᱟ ᱩᱱᱠᱩ ᱫᱚ ᱜᱩᱝᱜᱩ ᱠᱚ ᱟᱹᱜᱩ ᱟᱠᱟᱫᱼᱟ ᱥᱮ ᱟᱜᱩ -ᱟ ᱠᱟᱹᱢᱤᱮᱜᱼᱱᱟ ᱟᱨ ᱪᱮᱬᱮ ᱪᱩᱯᱲᱤ ᱠᱚᱦᱚ ᱢᱮᱱᱟᱜ ᱠᱚᱜᱮᱭᱟ ᱟᱨ ᱟᱯᱮ ᱛᱟᱦᱚᱞᱮ ᱠᱟᱹᱢᱤ ᱠᱚᱫᱚ ᱛᱤᱱ ᱡᱷᱟᱹᱞᱤᱧ ᱠᱟᱜᱼᱟ ᱟᱯᱮ ᱪᱟᱥᱵᱟᱥ ᱠᱚᱫᱚ?
ᱪᱟᱥᱵᱟᱥ ᱠᱚᱫᱚ ᱦᱚᱜᱼᱚᱭ ᱮᱦᱚᱵ ᱦᱩᱭᱩᱜ ᱠᱟᱱᱟ ᱦᱟᱸᱜ
ᱦᱮᱸ
ᱛᱚ ᱱᱤᱭᱟᱹᱞᱤᱧ ᱢᱮᱱᱮᱫᱼᱟ ᱡᱮ ᱥᱮᱫᱟᱭ ᱨᱮᱱ ᱠᱤᱪᱷᱩ ᱡᱟᱦᱟᱸ ᱠᱟᱹᱴᱤᱡ ᱠᱟᱹᱴᱤᱡ ᱵᱚ ᱛᱟᱦᱮᱸ ᱞᱮᱱᱟ ᱡᱟᱦᱟᱸ ᱪᱮᱬᱮ ᱠᱚᱵᱚᱱ ᱧᱮᱞᱮᱫ ᱠᱚ ᱛᱟᱦᱮᱸᱫ ᱩᱱᱠᱩ ᱪᱮᱬᱮ ᱠᱚᱫᱚ ᱢᱮᱱᱟᱜ ᱠᱚᱣᱟ ᱥᱮ ᱟᱫ ᱟᱠᱟᱱᱟ ᱠᱚ ᱧᱮᱞ ᱧᱟᱢᱮᱫ ᱠᱚᱣᱟᱵᱮᱱ ᱥᱮ ᱵᱟᱵᱮᱱ ᱧᱮᱞ ᱧᱟᱢᱮᱫ ᱠᱚᱣᱟ
ᱪᱮᱬᱮ ᱠᱚ
ᱦᱮᱸ ᱡᱟᱦᱟᱸ ᱟᱵᱚ ᱠᱟᱹᱴᱤᱡ ᱠᱟᱹᱴᱤᱡ ᱵᱚ ᱛᱟᱦᱮᱸ ᱞᱮᱱᱟ ᱩᱱᱨᱮ ᱟᱹᱰᱤ ᱨᱚᱠᱚᱢ ᱪᱮᱬᱮ ᱠᱚ ᱛᱟᱦᱮᱸ ᱞᱮᱱᱟ ᱥᱟᱛᱮ ᱥᱟᱹᱲᱤᱢ ᱠᱚᱨᱮ ᱛᱟᱞᱮ ᱰᱟᱨ ᱠᱚᱨᱮ ᱟᱨᱦᱚᱸ ᱠᱟᱹᱦᱩ ᱠᱚ ᱮᱢᱟᱱ ᱠᱚ ᱱᱤᱛ ᱩᱱᱠᱩ ᱠᱚᱵᱮᱱ ᱧᱮᱞ ᱧᱟᱢ ᱠᱚᱜᱮᱭᱟ ᱥᱮ ᱵᱟᱵᱮᱱ ᱧᱮᱞ ᱧᱟᱢ ᱠᱚᱣᱟ
ᱦᱚᱸ ᱱᱤᱛᱚᱜ ᱫᱚ ᱚᱱᱟ ᱠᱟᱹᱦᱩ ᱠᱚ ᱤᱭᱟᱹ ᱠᱷᱚᱱᱟᱜ ᱢᱮᱱᱟᱜ ᱥᱮ ᱥᱤᱧᱫᱟ ᱱᱤᱛᱚᱝ ᱢᱟ ᱫᱟᱨᱮ ᱠᱚ ᱢᱮᱱᱟᱜᱼᱟ ᱱᱟᱜ ᱮᱱᱠᱟᱱ ᱚᱱᱟ ᱫᱟᱨᱮ ᱠᱚᱨᱮᱜ ᱦᱚᱸᱱᱟᱜ ᱟᱹᱰᱤ ᱡᱳᱨ ᱜᱮ ᱢᱮᱱᱟᱜ ᱠᱚᱣᱟ ᱟᱨ ᱟᱹᱞᱤᱧ ᱫᱟᱨᱮ ᱥᱩᱨ ᱨᱮᱜᱮᱞᱤᱧ ᱫᱩᱲᱩᱵ ᱠᱟᱱᱟ ᱥᱮ ᱟᱨ ᱫᱟᱨᱮ ᱥᱮᱫ ᱠᱷᱚᱱ ᱥᱟᱦᱟᱣ ᱟᱠᱟᱱᱟ ᱚᱱᱟ ᱟᱞᱮᱥᱮᱫ ᱫᱚ ᱱᱟ ᱫᱮ ᱛᱤᱱᱟ. ᱜ ᱜᱮ ᱫᱷᱟᱣ ᱮ ᱵᱤᱡᱽᱞᱤ ᱟᱭ ᱮᱱᱠᱷᱟᱱ ᱫᱚ ᱵᱚᱛᱚᱨ ᱛᱮᱱᱟᱜ ᱫᱚ ᱚᱱᱟ ᱚᱲᱟᱜ ᱥᱮᱫ ᱜᱮ ᱱᱟᱜ ᱢᱚᱦᱰᱟ ᱦᱩᱭᱩᱜ ᱠᱟᱱᱟ ᱪᱮᱫᱟᱜ ᱠᱤ ᱟᱫᱚ ᱵᱟᱹᱫᱽ ᱨᱮᱫᱚ ᱴᱷᱤᱠ ᱜᱮᱭᱟ ᱟᱫᱚ ᱟᱹᱞᱤᱧ ᱫᱚ ᱠᱟᱹᱴᱤᱡ ᱫᱟᱠᱟ ᱨᱮᱜᱮᱸᱡᱮᱱ ᱠᱷᱟᱱ ᱵᱟᱹᱫᱽ ᱥᱮᱫ ᱜᱮ ᱱᱟᱜ ᱫᱚ ᱵᱟᱹᱫᱽ ᱵᱟᱝ ᱚᱲᱟᱜᱛᱮ ᱥᱮᱱᱚᱜ ᱦᱩᱭᱩᱜ ᱠᱟᱱᱟ ᱟᱨ ᱚᱲᱟᱜ ᱠᱷᱚᱱ ᱦᱮᱡ ᱱᱟ ᱟᱨ ᱚᱱᱟ ᱵᱟᱹᱫᱽ ᱥᱮᱜ ᱨᱮ ᱪᱷᱩᱴᱟᱹᱣ ᱦᱩᱭᱩᱜ ᱟ ᱱᱟᱜ ᱟᱨ ᱠᱟᱹᱢᱤ ᱪᱟᱹᱥᱤ ᱪᱟᱥ ᱟᱵᱚ ᱪᱟᱹᱥᱤ ᱦᱚᱲ ᱵᱟᱵᱚ ᱪᱷᱩᱴᱟᱹᱜ ᱠᱷᱟ ᱫᱚ ᱵᱟᱭ ᱜᱟᱱᱚᱜᱼᱟ ᱮᱱᱠᱷᱟᱱ ᱪᱷᱩᱴᱟᱹᱜ ᱦᱩᱭᱩᱜ ᱜᱮᱭᱟ ᱦᱮᱸ ᱥᱮ ᱟᱨ ᱵᱟᱝ ᱪᱷᱩᱴᱟᱹᱣ ᱪᱮᱫ ᱵᱤᱱ ᱡᱚᱢᱟᱥᱮ ᱵᱟᱝᱼᱼ
ᱥᱮ ᱠᱟ. ᱢᱤᱭᱟ ᱵᱟᱵᱮᱱ ᱪᱷᱩᱴᱟᱹᱣ ᱞᱮᱠᱷᱟᱱ ᱪᱤᱠᱟᱹ ᱵᱮᱱ ᱡᱚᱢᱟ
ᱦᱚ ᱛᱟᱦᱞᱮ ᱟᱯᱮ ᱦᱚ ᱛᱟᱦᱞᱮ
ᱦᱮᱸ ᱞᱟᱹᱭ ᱵᱮᱱ ᱵᱟᱝ ᱟᱸᱚᱢᱚᱜ ᱠᱟᱱ ᱛᱟᱵᱮᱱᱟ ᱞᱟ. ᱭ ᱵᱮᱱ
ᱦᱚᱸ ᱞᱟᱹᱭᱮᱫᱼᱟᱞᱤᱧ
ᱨᱚᱦᱚᱭ ᱟᱨ ᱱᱚᱝᱠᱟ ᱪᱟᱨᱟ ᱠᱚ ᱟᱹᱣ ᱦᱟᱨᱟᱜ ᱛᱟᱯᱮ ᱵᱟᱝ ᱫᱟᱜ ᱡᱟᱲᱮᱭᱟᱜᱼᱟᱭ
ᱫᱟᱜ ᱱᱤᱝᱠᱟ ᱡᱷᱤᱯᱤᱨ ᱡᱷᱤᱯᱤᱨ ᱡᱟᱹᱲᱤᱭᱮᱜ ᱜᱮᱭᱟ ᱟᱪᱪᱷᱟ ᱟᱹᱵᱤᱱ ᱫᱚ ᱪᱮᱬᱮ ᱠᱚᱵᱮᱱ ᱟᱹᱥᱩᱞ ᱠᱚᱜᱮᱭᱟ ᱥᱮ ᱵᱟᱵᱮᱱ ᱟᱹᱥᱩᱞ ᱠᱚᱣᱟ ᱟᱸᱡᱚᱢᱮᱫᱼᱟ ᱵᱮᱱ ᱥᱮ ᱵᱟᱝ
ᱟᱨ ᱵᱟᱝ ᱜᱮ ᱞᱟᱹᱭᱮᱫ ᱠᱤ ᱟᱹᱞᱤᱧ ᱟᱹᱞᱤ ᱟᱹᱵᱤᱱᱟᱜ ᱨᱚᱲ ᱵᱟᱝ ᱟᱸᱡᱚᱢᱚᱜ ᱠᱟᱱᱟ ᱵᱮᱥᱴᱷᱤᱠ ᱠᱟᱹᱴᱤᱡ ᱱᱚᱝᱠᱟ ᱱᱮᱴᱳᱣᱟᱨᱠ ᱵᱟᱭ ᱧᱟᱢᱮᱫ ᱛᱟᱵᱤᱱ ᱥᱮ ᱱᱚᱝᱠᱟ ᱨᱟᱹᱜᱤ ᱡᱳᱨ ᱵᱟᱵᱤᱱ ᱨᱚᱲ ᱚᱱᱟ ᱞᱟᱹᱜᱤᱫ ᱵᱟᱝ ᱟᱸᱡᱚᱢᱚᱜ ᱠᱟᱱᱟ ᱟᱞᱤᱧ ᱴᱷᱮᱡ ᱢᱚᱡᱽ ᱧᱚᱜ ᱵᱟᱠᱷᱟᱡ ᱨᱚᱯᱚᱲ ᱵᱟᱝ ᱜᱟᱱᱚᱜ ᱠᱟᱱᱟ ᱚᱱᱟ ᱞᱟ. ᱜᱤᱫ ᱢᱚᱡᱽ
ᱟᱪᱪᱷᱟ ᱞᱟᱹᱭᱮᱜᱼᱟ ᱞᱤᱧ ᱪᱮᱬᱮ ᱠᱚᱫᱚᱵᱮᱱ ᱟᱹᱥᱩᱞ ᱠᱚᱜᱮᱭᱟ ᱥᱮ ᱵᱟ-ᱵᱮᱱ ᱟᱹᱥᱩᱞ ᱠᱚᱜᱮᱭᱟ
ᱱᱚᱝᱠᱟ ᱪᱮᱬᱮ ᱠᱚᱫᱚ ᱱᱟᱜ ᱵᱟᱝ ᱟᱹᱥᱩᱞ ᱦᱩᱭᱩᱜ ᱠᱟᱱᱟ ᱟᱹᱥᱩᱞ ᱫᱚ ᱟᱹᱥᱩᱞ ᱦᱩᱭᱠᱟᱱᱟ ᱢᱤᱴᱷᱩ ᱢᱤᱫᱴᱟᱝ ᱟᱢ ᱱᱚᱝᱠᱟ ᱪᱮᱬᱮ ᱫᱚ ᱟᱥᱩᱞ ᱦᱩᱭ ᱠᱟᱱᱟ ᱚᱱᱠᱟ ᱤᱭᱟᱹ ᱪᱮᱬᱮ ᱠᱚᱫᱚ ᱵᱟᱝ ᱠᱟᱹᱦᱩ ᱤᱭᱟᱹ ᱠᱚᱫᱚ ᱵᱟᱝ ᱱᱚᱝᱠᱟ ᱯᱟᱣᱨᱟ ᱠᱚ ᱚᱲᱟᱜ ᱱᱟ ᱚᱲᱟᱜ ᱞᱟᱹᱜᱤᱫ ᱦᱚᱸ ᱰᱟᱹᱝᱨᱤ ᱜᱚᱲᱟ ᱨᱮᱱᱟᱜ ᱟᱹᱥᱩᱞ ᱦᱩᱭᱠᱟᱱᱟ ᱱᱟᱜ ᱤᱱᱠᱟᱹ ᱩᱱᱟᱹᱜ ᱥᱟᱸᱜᱮ ᱜᱮᱭᱟ ᱠᱚ ᱱᱟᱸᱜ ᱯᱟᱨᱣᱟ ᱫᱚ ᱟᱨ ᱢᱤᱴᱷᱩ ᱱᱟ ᱵᱟᱨᱭᱟ ᱠᱤᱱ ᱦᱮᱸᱥᱮ ᱟᱨ ᱢᱤᱴ ᱢᱤᱴᱷᱩ ᱦᱚᱸ ᱚᱱᱟ ᱞᱟᱹᱜᱤᱫ ᱫᱚᱨᱠᱟᱨ ᱠᱤ ᱱᱚᱝᱠᱟ ᱪᱮᱫ ᱵᱟᱲᱟᱭᱟ ᱟᱨ ᱟᱹᱞᱤᱧ ᱚᱱᱟ ᱦᱤᱥᱟᱹ ᱛᱮ ᱠᱟᱹᱴᱤᱡ ᱢᱚᱡᱽ ᱜᱮᱞᱤᱧ ᱵᱩᱡᱷᱟᱹᱣᱟ ᱤᱭᱟᱹ ᱮᱠᱞᱟ ᱦᱚᱸ ᱵᱟᱹᱞᱤᱧ ᱵᱩᱡᱷᱟᱹᱣᱟ ᱱᱟᱜ ᱚᱱᱟ ᱦᱤᱥᱟᱹᱵᱽ ᱫᱚ ᱟᱨ ᱮᱠᱞᱟ ᱢᱟ ᱜᱤᱫᱽᱨᱟᱹ ᱢᱮᱱᱟᱜ ᱢᱮᱱᱟᱜ ᱠᱚᱣᱟ ᱥᱮ ᱜᱤᱫᱽᱨᱟᱹ ᱠᱚᱦᱚᱸ ᱮᱠᱞᱟ ᱵᱟᱠᱚ ᱢᱤᱴᱩ ᱥᱟᱞᱟᱜ ᱟᱨ ᱢᱤᱴᱩ ᱩᱱᱤ ᱨᱚᱲ ᱮ ᱪᱮᱫ ᱟᱠᱟᱫ ᱥᱮ ᱡᱚᱛᱚ ᱡᱚᱛᱚᱣᱟᱜ ᱮ ᱞᱟᱹᱭ ᱫᱟᱲᱮᱭᱟᱜᱼᱟ ᱵᱟᱵᱟ ᱵᱟᱵᱟ ᱫᱟᱫᱟ ᱢᱟ ᱡᱷᱚᱛᱚᱣᱟᱜ ᱮ ᱞᱟᱹᱭ ᱫᱟᱲᱮᱼᱟ ᱚᱱᱠᱟᱱ ᱠᱚ ᱢᱤᱴᱩ ᱠᱚ ᱛᱟᱦᱮᱱ ᱜᱮᱭᱟ ᱥᱮ ᱨᱚᱲ ᱫᱟᱲᱮᱭᱟᱜ ᱠᱚ ᱟᱨ ᱯᱟᱨᱣᱟ ᱠᱚ ᱫᱚ ᱵᱟᱠᱚ ᱫᱟᱲᱮᱭᱟᱜᱼᱟ ᱨᱚᱲ ᱠᱚᱫᱚ ᱦᱟᱸᱜ ᱩᱱᱠᱩ ᱫᱚ ᱟᱨ ᱩᱱᱠᱩ ᱱᱟᱸᱜ ᱟ ᱟᱹᱠᱷᱨᱤᱧ ᱦᱚᱸᱞᱮ ᱟᱠᱷᱨᱤᱧ ᱠᱚᱜᱮᱭᱟ ᱩᱱᱠᱩ ᱯᱟᱨᱣᱟ ᱫᱚ ᱱᱟᱜ ᱟᱨ ᱚᱱᱠᱟ ᱤᱭᱟᱹ ᱠᱚᱫᱚ ᱦᱟᱸᱜ ᱵᱟᱝ ᱟᱹᱠᱷᱨᱤᱧ ᱵᱟᱲᱟ ᱦᱩᱭᱩᱜ ᱠᱟᱱᱟ ᱱᱚᱝᱠᱟ ᱤᱭᱟᱹ ᱪᱮᱫ ᱠᱚ ᱢᱮᱛᱟᱜᱼᱟ ᱯᱟ ᱯᱟ ᱤᱭᱟᱹ ᱢᱤᱴᱩ ᱠᱚ ᱫᱚ ᱱᱟᱜ ᱟᱨ ᱟᱯᱮ ᱚᱱᱛᱮ ᱛᱟᱦᱚᱞᱮ ᱪᱮᱞᱮ ᱠᱚᱯᱮ ᱟᱹᱥᱩᱞ ᱠᱟᱫ ᱠᱚᱣᱟ ᱚᱱᱠᱟ ᱯᱟᱣ ᱪᱮᱬᱮ ᱠᱚ ᱥᱮ ᱱᱚᱝᱠᱟ ᱢᱮᱨᱚᱢ ᱠᱚ? ᱰᱟᱝᱨᱤ ᱠᱚ ᱥᱩᱠᱨᱤ ᱠᱚ
ᱢᱮᱨᱚᱢ ᱰᱟᱝᱨᱤ ᱥᱩᱠᱨᱤ ᱡᱚᱛᱚ ᱜᱮ ᱢᱮᱱᱟᱜ ᱠᱚᱣᱟ ᱥᱟᱶ ᱥᱟᱶᱛᱮ ᱪᱮᱬᱮ ᱠᱚᱦᱚᱸ ᱠᱚ ᱛᱟᱦᱮᱱ ᱜᱮᱭᱟ ᱡᱟᱦᱟᱸ ᱩᱱᱠᱩ ᱪᱮᱨᱮ ᱵᱮᱨᱮ ᱪᱮᱨᱮ ᱵᱮᱨᱮ ᱵᱟᱠᱚ ᱠᱚ ᱨᱟᱜᱟ
ᱦᱩᱸ
ᱠᱤᱥᱱᱤ ᱪᱮᱬᱮ ᱩᱱᱠᱩ ᱠᱚᱦᱚᱸ ᱟᱹᱥᱩᱞ ᱦᱩᱭᱩᱜ ᱜᱮᱭᱟ ᱩᱱᱠᱩ ᱦᱚᱸ ᱢᱟ ᱵᱟᱵᱟ ᱟᱭᱳ
ᱚᱸ ᱫᱟᱫᱟ ᱠᱟᱠᱟ ᱡᱷᱚᱛᱚᱱᱟᱜ ᱠᱚ ᱚᱸ ᱦᱚᱸ ᱟᱨ ᱛᱟᱦᱚᱞᱮ ᱚᱠᱟ ᱡᱟᱵᱤᱱ ᱞᱟᱹᱭᱮᱫᱼᱟ ᱢᱮᱨᱚᱢ ᱠᱚ ᱰᱟᱝᱨᱤ ᱠᱚ ᱛᱟᱞᱮ ᱩᱱᱠᱩ ᱢᱮᱨᱚᱢ ᱰᱟᱝᱨᱤ ᱠᱚᱫᱚ ᱛᱤᱱᱟᱹᱜ ᱥᱟᱸᱜᱮ ᱥᱟᱸᱜᱮ ᱢᱮᱱᱟᱜ ᱠᱚᱣᱟ
ᱥᱟᱸᱜᱮ ᱫᱚ ᱵᱟᱹᱪᱩᱜ ᱠᱚᱣᱟ ᱚᱱᱠᱟ ᱫᱚ ᱩᱱᱟᱹᱜ ᱥᱟᱸᱜᱮ ᱫᱚ ᱠᱚᱢ ᱜᱮᱭᱟ ᱠᱚ
ᱦᱩᱸ
ᱩᱱᱟᱹᱜ ᱰᱷᱮᱨ ᱫᱚ ᱵᱟᱹᱱᱩᱜ ᱠᱚᱣᱟ
ᱦᱮᱸ ᱦᱮᱸ
ᱟᱪᱷᱟ ᱯᱟᱲᱣᱟ ᱫᱚ ᱟᱠᱚ ᱵᱮᱱ ᱡᱚᱢᱟᱜ ᱵᱮᱱ ᱮᱢᱟ ᱠᱚᱣᱟ ᱥᱮ ᱡᱟᱦᱟᱸ ᱥᱮᱱ ᱠᱷᱚᱱ ᱡᱚᱢ ᱠᱟᱛᱮ ᱠᱚ ᱦᱤᱡᱩᱜᱼᱟ?
ᱵᱟᱝᱜᱮ ᱚᱱᱠᱟ ᱯᱟᱨᱣᱟ ᱫᱚ ᱦᱟᱸᱜ ᱱᱚᱝᱠᱟ? ᱡᱚᱢ ᱠᱚᱫᱚ ᱱᱟᱜ ᱞᱮ ᱮᱢᱟ ᱠᱚ ᱜᱮᱭᱟ ᱥᱮᱛᱟᱜ ᱫᱚ ᱟᱫᱚ ᱟᱠᱚ ᱦᱚᱸ ᱩᱱᱠᱩ ᱫᱟᱬᱟᱱ ᱫᱚᱠᱚ ᱩᱴᱷᱟᱹᱜ ᱜᱮᱭᱟ ᱦᱟᱸᱜ ᱦᱮᱸ ᱥᱮ ᱩᱱᱠᱟ ᱟᱠᱚ ᱦᱚᱸ ᱠᱚ ᱡᱚᱢ ᱟᱹᱜᱩᱭᱟ ᱫᱚ ᱯᱟᱨ ᱥᱮᱛᱟᱜ ᱨᱮ ᱦᱟᱸᱜ ᱞᱮ ᱡᱚᱢ ᱞᱮ ᱮᱢᱟ ᱠᱚᱣᱟ ᱨᱟᱪᱟ ᱨᱮᱜᱮ ᱟᱨ ᱚᱸᱰᱮ ᱨᱟᱪᱟ ᱨᱮᱜᱮ ᱦᱟᱸᱜ ᱚᱸᱰᱮ ᱡᱚᱢᱟᱠᱚ ᱱᱟᱦᱟᱜ ᱡᱚᱢ ᱵᱤᱜ ᱠᱚ ᱡᱚᱢᱟ ᱟᱫᱚ ᱟᱹᱭᱩᱵ ᱵᱮᱲᱟ ᱫᱚ ᱵᱟᱞᱮ ᱮᱢᱟᱠᱚᱣᱟ ᱫᱤᱱᱟᱹᱢ ᱫᱤᱱ ᱢᱤᱫ ᱫᱤᱱ ᱨᱮ ᱢᱤᱫ ᱫᱷᱟᱣ ᱜᱮᱞᱮ ᱮᱢᱟ ᱠᱚᱣᱟ ᱚᱱᱟᱦᱚ ᱥᱮᱛᱟᱜ ᱵᱮᱲᱟᱜ ᱜᱮ ᱟᱨ ᱚᱱᱠᱟ ᱥᱩᱠᱨᱤ ᱰᱟᱝᱨᱤ ᱠᱚᱫᱚ ᱱᱟᱦᱟᱜ ᱩᱱᱠᱩ ᱫᱚ ᱡᱚᱢ ᱮᱢᱟ ᱠᱚ ᱦᱩᱭᱩᱜ ᱜᱮᱭᱟ ᱟᱨ ᱥᱩᱠᱨᱤ ᱫᱚ ᱠᱟᱹᱴᱤᱡ ᱠᱚ ᱥᱟᱸᱜᱮ ᱧᱚᱜ ᱜᱮᱛᱟᱞᱮᱭᱟ ᱟᱨ ᱚᱱᱠᱟ ᱰᱟᱝᱨᱤ ᱠᱚᱫᱚ ᱱᱟᱜ ᱵᱟᱝ ᱜᱮ ᱰᱟᱝᱨᱤ ᱫᱚ ᱵᱟᱨᱭᱟᱜ ᱜᱮᱭᱟ ᱠᱤᱱ ᱱᱚᱝᱠᱟ ᱪᱟᱨᱟ ᱠᱚ ᱤᱭᱟᱹ ᱞᱟᱹᱜᱤᱫ ᱦᱟᱸᱜ ᱟᱨ ᱢᱮᱨᱚᱢ ᱠᱚᱦᱚᱸ ᱵᱟᱹᱪᱩᱜ ᱠᱚᱣᱟ ᱟᱨ ᱥᱩᱠᱨᱤ ᱜᱮ ᱦᱟᱸᱜ ᱢᱮᱱᱟᱜ ᱢᱮᱱᱟᱜ ᱠᱚᱣᱟ ᱚᱱᱟ ᱤᱱᱠᱟᱹ ᱛᱩᱨᱩᱭ ᱛᱩᱨᱩᱭ ᱜᱚᱴᱟᱝ ᱮᱸᱜᱟ ᱦᱟᱸᱜ ᱮᱱᱠᱷᱟᱡ ᱩᱱᱠᱩᱱᱟᱜ ᱫᱟᱠᱟ ᱠᱚ ᱮᱢ ᱵᱟᱲᱟ ᱦᱩᱭᱩᱜᱼᱟ ᱩᱱᱠᱩ ᱫᱚ ᱦᱟᱸᱜ ᱚᱱᱠᱟ ᱟᱠᱚ ᱫᱚ ᱱᱟᱦᱟᱜ ᱵᱟᱠᱚ ᱧᱟᱢᱟ ᱪᱮᱫᱟᱜ ᱱᱤᱛᱚᱜ ᱢᱟ ᱪᱟᱥ ᱫᱤᱱ ᱥᱮ ᱠᱷᱟᱡ ᱛᱚᱞ ᱦᱩᱭ ᱟᱠᱟᱱᱟ ᱮᱱᱠᱷᱟᱱ ᱢᱟ ᱡᱚᱢ ᱜᱮ ᱱᱟᱜ ᱮᱢᱚᱜ ᱦᱩᱭᱩᱜᱼᱟ᱾ ᱟᱨ ᱟᱯᱮ ᱛᱟᱦᱚᱞᱮ ᱥᱩᱠᱨᱤ ᱠᱚᱫᱚ ᱯᱮ ᱟᱹᱥᱩᱞ ᱠᱟᱜ ᱠᱚᱣᱟ ᱥᱮ ᱵᱟᱝ?
ᱥᱩᱠᱨᱤ ᱫᱚ ᱵᱟᱝ ᱟᱹᱥᱩᱞ ᱦᱩᱭ ᱟᱠᱟᱱᱟ ᱰᱟᱝᱨᱤ ᱢᱮᱨᱚᱢ ᱢᱮᱱᱟᱜ ᱠᱚᱣᱟ ᱥᱤᱢ ᱢᱮᱱᱟᱜ ᱠᱚᱣᱟ ᱜᱮᱰᱮ ᱢᱮᱱᱟᱜ ᱠᱚᱣᱟ
ᱚᱸ
ᱱᱩᱠᱩ ᱠᱚ ᱟᱹᱥᱩᱞ ᱦᱩᱭ ᱟᱠᱟᱱᱟ
ᱦᱮᱸ ᱦᱮᱸ
ᱪᱮ ᱯᱟᱨᱣᱟ ᱠᱚᱫᱚ ᱟᱹᱠᱷᱨᱤᱧ ᱠᱚᱜᱮᱭᱟᱯᱮ ᱵᱟᱝ
ᱦᱮᱸ ᱯᱟᱹᱨᱣᱟ ᱠᱚᱦᱚᱸ ᱞᱮ ᱟᱹᱠᱷᱨᱤᱧ ᱠᱚᱜᱮᱭᱟ ᱟᱨ ᱩᱱᱠᱩ ᱫᱚ ᱟᱞᱮ ᱥᱮᱫ ᱫᱚ ᱮᱸ ᱮ ᱫᱩᱥᱚ ᱴᱟᱠᱟ ᱦᱟᱸᱜ ᱡᱚᱲ ᱟᱨ ᱟᱯᱮ ᱚᱱᱛᱮ ᱫᱚ ᱛᱟᱦᱚᱞᱮ ᱯᱟᱨᱣᱟ ᱠᱚ ᱛᱤᱱᱟᱹᱜ ᱴᱟᱠᱟ ᱡᱚᱲ
ᱟᱞᱮ ᱚᱱᱛᱮ ᱫᱚ ᱰᱮᱲᱥᱚ ᱴᱟᱠᱟ
ᱚ ᱦᱳᱭ ᱚᱱᱠᱟ ᱱᱚᱝᱠᱟ ᱡᱚᱢ ᱞᱟᱹᱜᱤᱫ ᱫᱚ ᱦᱟᱸᱜ ᱵᱟᱠᱚ ᱤᱫ ᱠᱚᱫᱟ ᱩᱱᱠᱩ ᱦᱚᱸ ᱞᱟᱹᱠᱛᱤ ᱦᱤᱥᱟᱹᱵ ᱠᱚ ᱤᱫᱤ ᱠᱚᱣᱟ ᱱᱚᱝᱠᱟ ᱫᱟᱠ ᱠᱚᱨᱮ ᱠᱚ ᱵᱚᱸᱜᱟ ᱵᱟᱲᱟ ᱠᱚᱣᱟ ᱥᱮ ᱱᱚᱝᱠᱟ ᱱᱟᱦᱟᱜ ᱮᱴᱟᱜ ᱡᱟᱹᱛ ᱠᱚ ᱱᱟᱦᱟᱜ ᱟᱨ ᱟᱵᱚ ᱱᱚᱝᱠᱟ ᱥᱟᱱᱛᱟᱲ ᱠᱚᱦᱚᱸ ᱠᱚ ᱵᱚᱸᱜᱟ ᱠᱚ ᱜᱮᱭᱟ ᱥᱮ ᱵᱟᱝ
ᱦᱮᱸ ᱵᱚᱸᱜᱟ ᱠᱚᱜᱮᱭᱟ ᱠᱚ ᱟᱵᱚ ᱛᱚ ᱚᱱᱠᱟ ᱞᱮᱠᱟ ᱜᱮᱵᱚ ᱦᱮᱡ ᱟᱠᱟᱱᱟ ᱥᱮᱫᱟᱭ ᱠᱷᱚᱱ ᱜᱮ ᱵᱚᱸᱜᱟ ᱟᱵᱚᱣᱟᱜ ᱢᱟ ᱵᱟᱝ ᱠᱟᱱ ᱛᱟᱵᱚᱱᱟ ᱵᱚᱸᱜᱟ ᱵᱩᱨᱩ ᱠᱚ ᱚᱱᱠᱟ ᱫᱚ
ᱦᱚᱸ
ᱟᱫᱚ ᱡᱟᱜᱮ ᱛᱚᱵᱮ ᱮᱸ ᱥᱩᱠᱨᱤ ᱫᱚ ᱪᱮᱫ ᱞᱮᱠᱟ ᱠᱚ ᱡᱚᱢ ᱠᱚᱛᱮ ᱥᱮ ᱜᱚᱴᱟ ᱜᱮᱵᱮᱱ ᱟᱹᱠᱷᱨᱤᱧ ᱠᱚᱣᱟ
ᱱᱚᱝᱠᱟ ᱥᱩᱠᱨᱤ ᱠᱚᱫᱚ ᱱᱟᱦᱟᱜ ᱱᱚᱝᱠᱟ ᱯᱚᱨᱚᱵᱽ ᱠᱚᱨᱮ ᱜᱮ ᱱᱟᱦᱟᱜ ᱟᱹᱠᱷᱨᱤᱧ ᱦᱩᱭᱩᱜ ᱜᱮᱭᱟ ᱱᱟᱦᱟᱜ ᱱᱚᱝᱠᱟ ᱯᱚᱨᱚᱵᱽ ᱨᱮᱫᱚ ᱦᱟᱜ ᱟᱨ ᱱᱚᱝᱠᱟ ᱤᱭᱟᱹ ᱨᱮᱫᱚ ᱵᱟᱝ ᱟᱹᱠᱷᱨᱤᱧ ᱦᱩᱭᱩᱜᱼᱟ ᱜ ᱱᱚᱝᱠᱟ ᱯᱚᱨᱚᱵᱽ ᱨᱮᱜᱮ ᱦᱟᱸᱜ ᱯᱚᱨᱚᱵᱽ ᱨᱮᱫᱚ ᱦᱟᱜ ᱟᱞᱮᱫᱚ ᱱᱚᱛᱮ ᱫᱚ ᱟᱲᱟᱭᱥᱚ ᱨᱩᱯᱤᱭᱟ ᱠᱤᱞᱳ ᱱᱟᱜ ᱞᱮ ᱟᱹᱠᱷᱨᱤᱧᱟ ᱱᱟ ᱟᱨ ᱱᱚᱝᱠᱟ ᱢᱟᱨᱠᱮᱴ ᱠᱚᱨᱮᱫ ᱫᱚ ᱱᱟᱦᱟᱜ ᱚᱱᱠᱟ ᱵᱟᱝ ᱜᱚᱡ ᱦᱩᱭᱩᱜᱼᱟ ᱡᱟᱦᱟᱸᱛᱤᱥ ᱠᱚᱨᱮ ᱞᱮ ᱜᱚᱡ ᱵᱟᱲᱟ ᱠᱚᱣᱟ ᱟᱨ ᱚᱸᱰᱮ ᱢᱟᱨᱠᱮᱴ ᱫᱟᱢ ᱜᱮᱭᱟ ᱪᱟᱨᱥᱚ ᱨᱩᱯᱤᱭᱟ ᱠᱤᱞᱳ ᱟᱨ ᱱᱚᱝᱠᱟ ᱥᱩᱠᱨᱤ ᱦᱚᱯᱚᱱ ᱠᱚᱫᱚ ᱟᱸᱱᱟᱜ ᱡᱟᱹᱥᱛᱤ ᱧᱚᱜ ᱜᱮᱠᱚ ᱫᱟᱢᱟ ᱥᱩᱠᱨᱤ ᱥᱩᱠᱨᱤ ᱦᱚᱯᱚᱱ ᱟᱞᱮ ᱥᱮᱫ ᱦᱚᱸ ᱥᱟᱲᱮ ᱪᱟᱨ ᱦᱟᱡᱟᱨ ᱨᱩᱯᱤᱭᱟ ᱦᱮᱸᱥᱮ ᱟᱨ ᱚᱱᱟ ᱛᱮᱦᱚᱸ ᱥᱩᱠᱨᱤ ᱛᱮᱦᱚᱸ ᱠᱟᱹᱣᱰᱤ ᱫᱚ ᱟᱹᱰᱤ ᱡᱳᱨ ᱜᱮ ᱟᱨᱡᱟᱜᱼᱟ ᱟᱨ ᱟᱹᱰᱤ ᱡᱳᱨ ᱠᱚ ᱦᱟᱛᱟᱣ ᱠᱚᱣᱟ ᱥᱩᱠᱨᱤ ᱦᱚᱯᱚᱱ ᱫᱟᱨᱮ ᱡᱚᱢ ᱛᱮᱫ ᱫᱚ ᱡᱟᱹᱥᱛᱤ ᱜᱮᱭᱟᱠᱚ ᱟᱨ ᱛᱟᱦᱞᱮ ᱱᱚᱝᱠᱟ ᱟᱨ ᱚᱱᱠᱟ ᱛᱟᱦᱞᱮ ᱢᱮᱨᱚᱢ ᱠᱚᱫᱚ ᱛᱤᱱᱟᱹᱜ ᱨᱩᱯᱤᱭᱟ ᱠᱤᱞᱳ ᱠᱷᱟᱹᱥᱤ ᱡᱤᱞ ᱨᱮᱱᱟᱜ ᱠᱷᱟᱹᱥᱤ
ᱠᱷᱟᱹᱥᱤ ᱡᱤᱞ ᱟᱞᱮᱥᱱ ᱢᱚᱴᱟᱢᱩᱴᱤ ᱳᱭ ᱟᱴᱥᱚ ᱴᱟᱠᱟ ᱤᱱᱠᱟ ᱫᱟᱢ ᱠᱟᱱᱟ ᱢᱤᱫ ᱠᱮᱡᱤ
ᱦᱚᱸ ᱦᱚᱸ ᱟᱞᱮ ᱥᱮᱫ ᱦᱚᱸ ᱱᱟᱜ ᱚᱱᱠᱟ ᱜᱮ ᱠᱷᱟᱹᱥᱤ ᱡᱤᱞ ᱫᱚ ᱟᱨ ᱠᱷᱟᱹᱥᱤ ᱡᱤᱞ ᱫᱚ ᱟᱴᱥᱚ ᱨᱩᱯᱤᱭᱟ ᱜᱮ ᱟᱨ ᱱᱚᱝᱠᱟ ᱠᱷᱟᱹᱥᱤ ᱵᱷᱮᱲᱟ ᱫᱚ ᱱᱟᱦᱱᱟᱜ ᱠᱚ ᱵᱷᱤᱰᱤ ᱠᱷᱚᱱᱟᱜ ᱠᱷᱟᱹᱥᱤ ᱵᱮᱲᱟ ᱩᱱᱠᱩ ᱫᱚ ᱱᱟᱦᱱᱟᱜ ᱥᱟᱲᱮ ᱥᱟᱲᱮ ᱯᱟᱸᱪᱥᱚ ᱨᱩᱯᱤᱭᱟ ᱟᱨ ᱱᱚᱝᱠᱟ ᱯᱟᱹᱴᱷᱤ ᱢᱮᱨᱚᱢ ᱠᱚ ᱛᱟᱦᱮᱸᱱᱟ ᱩᱱᱠᱩᱣᱟᱜ ᱫᱚ ᱛᱤᱱᱥᱚ ᱨᱩᱯᱤᱭᱟ ᱜᱟᱱ ᱜᱮᱭᱟ ᱯᱟᱞᱮᱱ ᱩᱱᱠᱩᱣᱟᱜ ᱫᱚ ᱡᱚᱢ ᱦᱚᱸ ᱵᱟᱝ ᱡᱚᱢ ᱦᱩᱭ ᱠᱟᱱᱟ ᱥᱮ ᱛᱚ ᱩᱱᱠᱩᱣᱟᱜ ᱫᱚ ᱵᱟᱝ ᱵᱟᱲᱟᱭ ᱦᱩᱭᱩᱜᱼᱟ ᱟᱨ ᱩᱱᱠᱩ ᱠᱷᱟᱹᱥᱤ ᱵᱮᱲᱟ ᱵᱷᱮᱰᱟ ᱠᱚ ᱠᱷᱟᱹᱥᱤ ᱵᱮᱲᱟ ᱠᱷᱟᱹᱥᱤ ᱠᱚᱣᱟᱜ ᱫᱚ ᱦᱟᱸᱜ ᱟᱹᱰᱤ ᱡᱚᱢ ᱯᱤᱴᱷᱟᱹ ᱠᱚᱨᱮᱜ ᱦᱚᱸ ᱱᱟᱜ ᱯᱥᱨᱟᱵᱽ ᱠᱚᱨᱮᱜ ᱚᱱᱟ ᱠᱚᱞᱮ ᱦᱟᱛᱟᱣ ᱜᱮᱭᱟ ᱟᱫᱚ ᱥᱩᱠᱨᱤ ᱠᱚᱦᱚᱸᱞᱮ ᱟᱹᱠᱷᱨᱤᱧ ᱫᱚᱞᱮ ᱟᱹᱠᱷᱨᱤᱧ ᱠᱚᱣᱟ ᱟᱫᱚ ᱟᱨ ᱟᱞᱮ ᱫᱚ ᱪᱟᱥ ᱠᱚ ᱟᱹᱥᱩᱞ ᱠᱚᱣᱟᱞ ᱥᱮ ᱥᱩᱠᱨᱤ ᱠᱚᱫᱚ ᱵᱟᱝ ᱡᱚᱢ ᱦᱩᱭᱩᱜ ᱠᱟᱱᱟ ᱦᱟᱜ
ᱟᱪᱪᱷᱟ ᱥᱩᱠᱨᱤ ᱠᱚᱫᱚ ᱵᱟᱯᱮ ᱡᱚᱢ ᱠᱚᱛᱮ ᱥᱩᱠᱨᱤ ᱠᱚᱫᱚ ᱵᱟᱯᱮ ᱡᱚᱢ ᱠᱚᱣᱟ
ᱦᱮᱸ ᱥᱩᱠᱨᱤ ᱫᱚ ᱦᱟᱜ ᱟᱞᱮ ᱫᱚ ᱵᱟᱞᱮ ᱡᱚᱢ ᱠᱚᱣᱟ ᱦᱟᱜ ᱥᱮᱫᱟᱭ ᱠᱷᱚᱱ ᱜᱮ ᱟᱫᱚ ᱟᱹᱥᱩᱞ ᱫᱚ ᱱᱟᱜ ᱟᱹᱥᱩᱞ ᱠᱚᱜᱭᱟ ᱞᱮ ᱟᱹᱥᱩᱞ ᱦᱩᱭ ᱟᱠᱟᱱ ᱜᱮᱭᱟ ᱟᱨ ᱡᱚᱢ ᱫᱚ ᱱᱟᱜ ᱵᱟᱝ ᱡᱚᱢ ᱦᱩᱭᱩᱜ ᱠᱟᱱᱟ ᱥᱮᱫᱟᱭ ᱠᱷᱚᱱ ᱜᱮᱞᱮ ᱟᱞᱮ ᱫᱚ ᱱᱟᱜ ᱵᱟᱞᱮ ᱡᱚᱢᱟ ᱱᱟᱜ
ᱟᱞᱮ ᱥᱮᱫ ᱢᱟ ᱢᱮᱨᱚᱢ ᱯᱟᱹᱴᱷᱤ ᱡᱤᱞ ᱠᱚᱦᱚᱸ ᱟᱹᱰᱤᱜᱮ ᱥᱤᱵᱤᱞ ᱜᱮᱭᱟ ᱟᱨ ᱟᱹᱰᱤ ᱚᱱᱟ ᱦᱚᱸ ᱫᱟᱢ ᱜᱮᱭᱟ ᱡᱟᱹᱥᱛᱤ ᱜᱮ ᱦᱟᱛᱟᱣ ᱜᱮᱭᱟ ᱠᱚ ᱚᱱᱟ ᱦᱚᱸ ᱪᱟᱨᱥᱚ ᱴᱟᱠᱟ ᱠᱤᱞᱳ ᱠᱚ ᱦᱟᱛᱟᱣ ᱜᱮᱭᱟ ᱡᱟᱸᱜᱟ ᱠᱚ ᱠᱚ ᱟᱹᱜᱩᱭᱟ ᱛᱚ ᱡᱟᱸᱜᱟ ᱠᱚ ᱟᱜᱩᱭᱟ᱾ ᱡᱟᱸᱜᱟ ᱠᱚ ᱡᱚᱢ ᱞᱮᱠᱷᱟᱱ ᱢᱮᱱᱟ ᱠᱚ ᱠᱟᱴᱟ ᱦᱟᱹᱥᱳ ᱠᱚ ᱪᱟᱵᱟᱜᱼᱟ ᱥᱮ ᱪᱮᱫ᱾ ᱰᱟᱸᱰᱟ ᱦᱟᱹᱥᱩ ᱠᱚ ᱞᱟᱹᱭᱟᱠᱚ ᱟᱫᱚ ᱚᱱᱟ ᱤᱭᱠᱟᱹᱛᱮ ᱩᱱᱠᱩ ᱠᱚᱣᱟᱜ ᱠᱟᱴᱟ ᱠᱚᱫᱚ ᱟᱹᱰᱤ ᱫᱟᱢᱟᱱ ᱜᱮᱭᱟ ᱟᱨ ᱠᱷᱟᱹᱥᱤ ᱩᱱᱠᱩ ᱯᱟᱹᱴᱷᱤ ᱡᱤᱞ ᱦᱚᱸᱠᱚ ᱟᱠᱷᱨᱤᱧ ᱜᱮᱭᱟ ᱠᱚ ᱢᱟᱜ ᱠᱚ ᱜᱮᱭᱟ ᱠᱚ ᱦᱟᱴ ᱠᱚᱨᱮ ᱵᱟᱡᱟᱨ ᱠᱚᱨᱮ ᱢᱟᱨᱠᱮᱴ ᱠᱚᱨᱮ ᱩᱱᱠᱩ ᱦᱚᱸ ᱫᱟᱢ ᱜᱮᱭᱟ ᱠᱚ
ᱦᱮᱸ
ᱟᱫᱚ ᱟᱯᱮᱥᱱ ᱫᱚ ᱦᱟᱴ ᱫᱚ ᱚᱠᱟᱨᱮ ᱢᱮᱱᱟᱜ ᱛᱮ ᱛᱤᱱᱟᱹᱜ ᱥᱟᱺᱜᱤᱧ ᱨᱮ
ᱦᱚᱸ ᱪᱮᱫ ᱵᱤᱱ ᱞᱟᱹᱭ ᱠᱮᱜᱼᱟ
ᱢᱮᱱᱮᱫ ᱟ. ᱞᱤᱧ ᱟᱯᱮ ᱥᱮᱫ ᱫᱚ ᱦᱟᱴ ᱠᱚᱫᱚ ᱚᱠᱟᱥᱮᱱ ᱛᱤᱱᱟᱹᱜ ᱥᱟ. ᱜᱤᱧ ᱨᱮ ᱢᱮᱱᱟᱜᱼᱟ?
ᱟᱞᱮ ᱟᱞᱮ ᱱᱚᱛᱮ ᱦᱟᱴ ᱢᱟᱨᱠᱮᱴ ᱠᱚᱫᱚ ᱱᱟᱜ ᱠᱟᱹᱴᱤᱡ ᱥᱟᱺᱜᱤᱧ ᱧᱚᱜ ᱜᱮᱭᱟ᱾ ᱤᱱᱠᱟᱹ ᱤᱱᱠᱟᱹ ᱟᱴ ᱫᱚᱥ ᱠᱤᱞᱳᱢᱤᱴᱟᱨ ᱦᱩᱭᱩᱜᱼᱟ᱾ ᱵᱟᱭᱤᱠ ᱠᱚᱛᱮ ᱜᱮ ᱦᱟᱸᱜ ᱩᱴᱷᱟᱹᱣ ᱦᱩᱭᱩᱜᱼᱟ᱾ ᱟᱨ ᱚᱸᱰᱮ ᱠᱷᱚᱡ ᱜᱮ ᱦᱟᱸᱜ ᱚᱱᱠᱟ ᱥᱟᱢᱟᱱ ᱠᱚᱫᱚ ᱟᱸᱱᱟᱜ ᱦᱟᱛᱟᱣ ᱦᱩᱭᱩᱜᱼᱟ ᱾ ᱟᱨ ᱚᱸᱰᱮ ᱫᱚ ᱦᱟᱸᱜ ᱚᱸᱰᱮ ᱫᱚ ᱡᱟ ᱞᱮᱠᱟᱱᱟᱜ ᱥᱟᱢᱟᱱ ᱫᱚ ᱡᱷᱚᱛᱚ ᱞᱮᱠᱟᱱᱟᱜ ᱜᱮ ᱦᱟᱸᱜ ᱵᱤᱱ ᱧᱟᱢᱟ ᱾ ᱡᱮ ᱡᱤᱞ ᱠᱚ ᱞᱩᱜᱽᱲᱤ ᱠᱚᱦᱚᱸ ᱡᱚᱛᱚ ᱞᱮᱠᱟᱱᱟᱜ ᱜᱮᱵᱚᱱ ᱧᱟᱢᱟ ᱱᱚᱝᱠᱟ ᱢᱚᱴᱚᱨ ᱥᱟᱭᱠᱮᱞ ᱤᱭᱟᱹ ᱠᱚᱫᱚ ᱟᱸᱱᱟᱜ ᱵᱟᱝ ᱧᱟᱢᱚᱜᱼᱟ ᱥᱟᱭᱠ ᱠᱷᱮᱞ ᱠᱚᱫᱚ ᱱᱟᱦᱟᱜ ᱦᱸᱥᱮ ᱚᱱᱟ ᱠᱚᱫᱚ ᱱᱟᱦᱟᱜ ᱚᱱᱠᱟ ᱥᱳᱨᱩᱢ ᱵ ᱜᱮ ᱧᱟᱢᱚᱜᱼᱟ ᱚᱱᱟ ᱫᱚ ᱛᱷᱚᱲᱤ ᱦᱟᱴ ᱢᱟᱨᱠᱮᱴ ᱠᱚ ᱨᱮᱫᱚ ᱧᱟᱢᱚᱜ ᱟᱥᱮ ᱵᱟᱝ
ᱚ ᱦᱚᱸᱼᱦᱚᱸ ᱟᱯᱮ ᱥᱮᱱ ᱫᱚ ᱚᱱᱟ ᱛᱤᱱ ᱜᱷᱟᱹᱲᱤᱡ ᱨᱮᱱᱟᱜ ᱦᱟᱴ ᱦᱩᱭᱩᱜ ᱛᱮ ᱥᱮᱛᱟᱜ ᱵᱮᱲᱟ ᱥᱮ ᱥᱟᱨᱟ ᱫᱤᱱ ᱜᱮ ᱦᱩᱭᱩᱜᱼᱟ ᱥᱮ ᱟᱹᱭᱩᱵ ᱵᱮᱲᱟ ᱦᱩᱭᱩᱜᱼᱟ?
ᱚᱱᱟ ᱦᱟᱴ ᱫᱚ ᱦᱟᱜ ᱚᱱᱠᱟ ᱟᱹᱛᱩ ᱠᱚᱨᱮ ᱡᱟ ᱚᱱᱠᱟ ᱟᱹᱭᱩᱵ ᱵᱮᱲᱟ ᱠᱚ ᱦᱟᱴᱟ, ᱟᱫᱚ ᱚᱸᱰᱮ ᱫᱚ ᱱᱟᱜ ᱥᱮᱬᱟ ᱢᱟᱨᱠᱮᱴ ᱠᱟᱱᱟ ᱥᱮ ᱮᱱᱠᱷᱟᱱ ᱚᱸᱰᱮ ᱫᱚ ᱱᱟᱜ ᱤᱱᱠᱟᱹ ᱟᱴ ᱵᱟᱡᱮ ᱠᱷᱟᱱ ᱜᱮᱱᱟᱜ ᱚᱸᱰᱮ ᱫᱚ ᱞᱟᱜᱟᱜᱼᱟ ᱟ ᱟᱴ ᱵᱟᱡᱟᱜ ᱯᱚᱨᱮ ᱫᱚ ᱜᱟᱹᱰᱤ ᱠᱚᱫᱚ ᱵᱟᱝ ᱵᱚᱞᱚᱼᱟ ᱚᱸᱰᱮ ᱫᱚ ᱤᱭᱟᱹ ᱢᱟᱲ ᱨᱮ ᱚᱱᱮ ᱧᱤᱫᱟᱹᱨᱮ ᱟᱹᱜᱩ ᱠᱟᱜᱼᱟ ᱪᱚᱢᱫᱟ ᱪᱷᱚ ᱥᱟᱛ ᱵᱟᱡᱟᱨ ᱜᱰᱤ ᱠᱚᱫᱚ ᱵᱚᱞᱚᱱᱟ ᱟᱞᱩ ᱜᱟ. ᱰᱤ ᱱᱟᱜ ᱡᱟᱦᱟᱸᱱᱟᱜ ᱟᱹᱜᱩ ᱟᱩ ᱜᱟᱹᱤ ᱠᱚ ᱞᱟᱚ ᱩᱱᱠᱩ ᱟᱨᱦᱚᱸ ᱟᱭᱢᱟ ᱟᱭᱢᱟ ᱡᱤᱱᱤᱥ ᱠᱚ ᱴᱩᱠᱩᱡ ᱠᱚ ᱟᱭᱢᱟ ᱟᱭᱢᱟ ᱡᱤᱱᱤᱥ ᱨᱮᱱᱟᱜ ᱢᱮᱱᱟᱜᱼᱟ᱾ ᱦᱮᱸᱥᱮ ᱟᱨ ᱛᱟᱦᱚᱞᱮ ᱚᱱᱟ ᱦᱤᱥᱟᱹᱵ ᱫᱚ ᱛᱟᱦᱞᱮ ᱟᱯᱮ ᱚᱲᱟᱜ ᱞᱟᱹᱜᱤᱫ ᱫᱚ ᱪᱮᱫ ᱠᱚᱛᱮ ᱯᱮ ᱨᱳᱡᱽᱜᱟᱨᱟ ᱚᱲᱟᱜ ᱞᱟᱹᱜᱤᱫ ᱦᱟᱸᱜ?
ᱚᱱᱟ ᱞᱟᱹᱜᱤᱫ ᱫᱚ ᱚᱱᱮ ᱥᱚᱵᱽᱡᱤ ᱠᱚᱜᱮ ᱨᱚᱦᱚᱭ ᱵᱟᱲᱟ ᱦᱩᱭᱩᱜᱼᱟ ᱟᱨ ᱱᱚᱝᱠᱟ ᱢᱮᱨᱚᱢ ᱵᱷᱤᱰᱤ ᱠᱟᱰᱟᱹ ᱠᱚ ᱢᱮᱱᱟᱜ ᱠᱚᱜᱮᱭᱟ ᱠᱟᱰᱟ ᱫᱚ ᱵᱟᱝ ᱢᱮᱨᱚᱢ ᱵᱷᱤᱲᱤ ᱰᱟᱝᱨᱤ ᱜᱮᱰᱮ ᱢᱮᱨᱚᱢ ᱱᱩᱠᱩ ᱠᱚᱜᱮ ᱟᱠᱷᱨᱤᱧ ᱵᱟᱲᱟ ᱦᱩᱭᱩᱜᱼᱟ ᱦᱟᱴ ᱥᱮᱴᱮᱨ ᱞᱮᱱᱠᱷᱟᱱ ᱦᱟᱴ ᱠᱚᱨᱮ ᱡᱟᱦᱟᱱᱟᱜ ᱠᱚ ᱫᱚᱨᱠᱟᱨ ᱦᱩᱭ ᱞᱮᱱᱠᱷᱟᱱ,
ᱦᱮᱸ
ᱟᱪᱪᱷᱟ ᱟᱞᱟᱝ ᱟ ᱡᱚᱛᱚ ᱠᱚᱦᱚ ᱦᱩᱭᱮᱱ ᱜᱮᱭᱟ᱾ ᱟᱨᱦᱚᱸ ᱱᱚᱝᱠᱟ ᱜᱮ ᱨᱚᱯᱚᱲ ᱵᱟᱲᱟ ᱦᱩᱭᱩᱜᱼᱟ᱾
ᱦᱚᱸ ᱱᱤᱛᱚᱜ ᱚᱠᱛᱚ ᱠᱚᱢᱟ ᱱᱟᱜ ᱦᱩᱭᱩᱜ ᱦᱩᱭᱩᱜ ᱠᱟᱱ ᱜᱮᱭᱟ ᱱᱟᱜ ᱦᱩᱭ ᱫᱚ ᱟᱫᱚ ᱤᱧ ᱤᱧ ᱟᱨ ᱢᱤᱫ ᱠᱟᱛᱮᱷᱟᱧ ᱞᱟᱹᱭᱮᱫᱼᱟ ᱟᱫᱚ ᱨᱳᱡᱽᱜᱟᱨ ᱠᱚᱦᱚᱸᱱᱟᱜ ᱴᱷᱤᱠ ᱫᱚ ᱴᱷᱤᱠ ᱜᱮᱭᱟ ᱟᱫᱚ ᱵᱟᱦᱨᱮ ᱠᱟᱹᱢᱤ ᱫᱚ ᱱᱟᱜ ᱵᱟᱝ ᱩᱴᱷᱟᱹᱣ ᱦᱩᱭᱩᱜᱼᱟ ᱚᱲᱟᱜ ᱠᱷᱚᱡᱱᱟᱜ ᱨᱳᱡᱽᱜᱟᱨ ᱠᱚᱫᱚ ᱦᱩᱭᱩᱜᱼᱟ ᱪᱮᱫᱟᱜ ᱠᱤ ᱚᱲᱟᱜ ᱠᱷᱚᱡ ᱫᱚ ᱱᱟᱦᱟᱜ ᱡᱚᱛᱚᱣᱟᱜ ᱠᱟᱹᱢᱤ ᱧᱮᱞ ᱜᱟᱱᱚᱜᱼᱟ ᱪᱮᱫᱟᱜ ᱠᱤ ᱪᱟᱥᱵᱟᱥ ᱢᱟ ᱧᱮᱞ ᱜᱟᱱᱚᱜᱼᱟ ᱚᱱᱠᱟ ᱡᱟᱦᱟᱱᱟᱜ ᱮᱢ ᱪᱟᱥ ᱫᱟᱲᱮᱭᱟᱜᱼᱟ ᱡᱟᱦᱟᱱᱟᱜ ᱮᱢ ᱠᱟᱹᱢᱤ ᱫᱟᱲᱮᱭᱟᱜᱼᱟᱭ ᱦᱮᱸᱥᱮ ᱟᱨ ᱚᱲᱟᱜ ᱠᱷᱚᱱᱟᱜ ᱥᱩᱠᱨᱤ ᱠᱚ ᱟᱹᱥᱩᱞ ᱦᱩᱭ ᱠᱟᱱᱟ ᱟᱨ ᱢᱤᱫᱴᱮᱱ ᱫᱚᱠᱟᱱ ᱠᱷᱩᱞᱟᱹᱣ ᱦᱩᱭ ᱠᱟᱱᱟ ᱱᱮᱛᱟᱨ ᱱᱮᱛᱟᱨ ᱜᱮ ᱦᱟᱜ ᱵᱤᱱᱟ ᱤᱱᱠᱟᱹ ᱯᱮ ᱯᱩᱱ ᱪᱟᱸᱫᱳᱱᱟᱜ